ᱦᱮᱞᱳ᱾
ᱦᱮᱸ ᱨᱚᱲ ᱟᱡᱚᱢᱚᱜ ᱠᱟᱱᱟ?
ᱦᱩᱸ ᱟᱸᱡᱚᱢᱚᱜ ᱠᱟᱱᱟ᱾
ᱟᱪᱪᱷᱟ ᱵᱚᱭᱦᱟ ᱱᱟᱯᱟᱭ ᱜᱮᱭᱟᱢ ᱛᱚ?
ᱦᱩᱸ ᱱᱟᱯᱟᱭ ᱵᱟᱲᱟ ᱜᱮ᱾ ᱟᱢ?
ᱤᱧᱦᱚᱸ ᱱᱟᱯᱟᱭ ᱜᱮ ᱵᱚᱭᱦᱟ᱾
ᱚ᱾
ᱚᱲᱟᱜ ᱦᱚᱲ ᱠᱚ ᱱᱟᱯᱟᱭ ᱜᱮᱭᱟ?
ᱦᱮᱸ ᱱᱟᱯᱟᱭ ᱵᱟᱲᱟ ᱜᱮᱭᱟ ᱠᱚ᱾ ᱟᱯᱮ ᱚᱲᱟᱜ ᱦᱚᱲ?
ᱟᱞᱮ ᱦᱚᱸ ᱱᱟᱯᱟᱭ ᱜᱮ ᱵᱚᱭᱦᱟ᱾
ᱚ᱾
ᱛᱟᱦᱚᱞᱮ ᱪᱮᱫ ᱮᱢ ᱠᱟᱹᱢᱤ ᱠᱟᱱᱟ ᱱᱤᱛᱚᱜ ᱫᱚ?
ᱠᱟᱹᱢᱤ ᱠᱚᱫᱚ ᱵᱟᱝ ᱦᱩᱭᱩᱜ ᱠᱟᱱᱟ᱾ ᱱᱚᱰᱮ ᱜᱮ ᱚᱲᱟᱜ ᱠᱚᱨᱮ ᱜᱮ᱾
ᱟᱪᱪᱷᱟ ᱤᱧ ᱦᱚᱸ ᱚᱲᱟᱜ ᱠᱚᱨᱮ ᱜᱮ᱾ ᱟᱨ ᱫᱟᱠᱟ ᱠᱚᱯᱮ ᱡᱚᱢ ᱠᱮᱭᱟ ᱵᱚᱭᱦᱟ?
ᱦᱮᱸ ᱫᱟᱠᱟ ᱠᱚ ᱡᱚᱢ ᱵᱟᱲᱟ ᱦᱩᱭᱱᱟ᱾ ᱟᱯᱮ?
ᱟᱞᱮ ᱦᱚᱸᱞᱮ ᱡᱚᱢ ᱠᱮᱜᱼᱟ᱾
ᱵᱚᱭᱦᱟ ᱛᱟᱦᱞᱮ ᱪᱮᱫ ᱯᱮ ᱫᱩᱞ ᱞᱮᱫᱟ?
ᱩᱛᱩ ᱟᱠᱟᱫ ᱛᱟᱦᱮᱱᱟᱞᱮ ᱡᱤᱞ᱾
ᱦᱮᱸ᱾
ᱦᱩᱸ᱾ ᱟᱯᱮ ᱪᱮᱫ ᱯᱮ ᱛᱩ ᱠᱟᱫ ᱛᱟᱸᱦᱮᱱᱟ?
ᱟᱞᱮ ᱫᱚ ᱵᱚᱭᱦᱟ ᱥᱚᱵᱽᱡᱤ ᱜᱮᱞᱮ ᱩᱛᱩ ᱞᱮᱼᱟ᱾
ᱦᱮᱸ
ᱥᱚᱵᱽᱡᱤ ᱯᱩᱨᱟᱹᱭ ᱟᱲᱟᱜ ᱛᱟᱦᱮᱸ ᱠᱟᱱᱟ ᱟᱨ
ᱚ᱾
ᱚᱱᱟᱜᱮ ᱟᱢᱥᱤ ᱠᱚ ᱛᱮ ᱞᱮ ᱩᱛᱩᱞᱮᱼᱟ᱾
ᱟᱹᱰᱤ ᱱᱟᱯᱟᱭ᱾
ᱦᱚᱸ᱾ ᱩᱱᱟᱹᱜ ᱜᱚᱨᱚᱢ ᱨᱮᱦᱚᱸ ᱵᱚᱭᱦᱟ ᱟᱯᱮ ᱡᱤᱞ ᱯᱮ ᱡᱚᱢ ᱫᱟ, ᱞᱟᱡ ᱠᱚ ᱵᱟᱝ ᱵᱟᱹᱲᱤᱡᱚᱜ ᱠᱟᱱ ᱛᱟᱯᱮᱭᱟ?
ᱵᱟᱹᱲᱤᱡ ᱠᱚᱫᱚ ᱵᱟᱝ ᱵᱟᱹᱲᱤᱡᱚᱜ ᱠᱟᱱᱟ ᱴᱷᱤᱠ ᱜᱮᱭᱟ ᱡᱤᱞ ᱡᱚᱢ ᱦᱮᱣᱟ ᱦᱚᱲ
ᱦᱮᱸ ᱛᱚ ᱱᱟᱯᱟᱭ
ᱦᱚ ᱦᱳᱭ
ᱛᱟᱦᱚᱞᱮ ᱚᱲᱟᱜ ᱠᱚᱨᱮ ᱫᱚ ᱪᱮᱫ ᱠᱚᱠᱚ ᱠᱟᱹᱢᱤ ᱵᱟᱲᱟᱭᱟ
ᱪᱮᱫ ᱠᱚ ᱠᱟᱹᱢᱤᱭ ᱫᱟᱠᱚ ᱚᱲᱟᱜ ᱠᱚᱨᱮᱜᱮ ᱥᱚᱵᱽᱡᱤ ᱠᱚ ᱨᱚᱦᱚᱭ ᱵᱟᱲᱟ ᱠᱚ
ᱟᱪᱪᱷᱟ ᱱᱤᱛᱳᱜ ᱦᱩᱲᱩ ᱯᱮ ᱨᱚᱦᱚᱭ ᱫᱟᱥᱮ ᱟᱹᱣᱨᱤ
ᱦᱩᱲᱩ ᱨᱚᱦᱚᱭ ᱫᱤᱱ ᱛᱚ ᱟᱹᱣᱨᱤ ᱛᱤᱭᱚᱜᱚᱜᱼᱟ ᱦᱚᱸᱜ ᱚᱭ ᱮᱯᱷᱚᱨ ᱵᱟᱲᱟ ᱠᱚ ᱦᱩᱭ ᱟᱠᱟᱱᱟ ᱟᱯ ᱟᱯᱷᱚᱨ ᱠᱚ
ᱟᱪᱪᱷᱟ
ᱟᱯᱮ
ᱟᱞᱮ ᱦᱚᱸ ᱱᱚᱜᱼᱚᱭ ᱦᱚᱞᱟ ᱢᱟᱦᱫᱷᱮᱨ ᱜᱮᱞᱮ ᱟᱯᱷᱚᱨ ᱠᱮᱫᱼᱟ ᱟᱨ ᱛᱟᱦᱚᱞᱮ ᱟᱞᱮᱥᱮᱫ ᱫᱚ ᱚᱱᱟ ᱱᱟᱹᱭ ᱜᱟᱰᱟ ᱠᱚᱫᱚ ᱵᱟᱹᱱᱩᱜ ᱟᱛᱚ
ᱚ
ᱟᱞᱮ ᱫᱚ ᱥᱮᱨᱢᱟ ᱫᱟᱜ ᱛᱮᱜᱮ ᱟᱞᱮ ᱫᱚ ᱥᱮᱨᱢᱟ ᱞᱮ ᱪᱟᱥᱟ
ᱳ ᱟᱨ ᱫᱟᱜ ᱫᱟᱭ ᱥᱮ ᱵᱟᱝ ᱚᱱᱛᱮ
ᱱᱚᱛᱮ ᱫᱚ ᱛᱤᱦᱮᱧ ᱛᱤᱦᱤᱧ ᱜᱟᱯᱟ ᱫᱚ ᱵᱟᱭ ᱫᱟᱜ ᱫᱟ ᱦᱟᱸᱜ ᱵᱟᱨᱯᱮ ᱫᱤᱱ ᱢᱟᱲᱟᱝ ᱮ ᱫᱟᱜ ᱞᱮᱜᱼᱟ
ᱚ ᱱᱚᱛᱮ ᱦᱚᱸ ᱫᱟᱜ ᱠᱮᱫ ᱜᱮᱭᱟᱭ
ᱟᱪᱪᱷᱟ
ᱦᱚᱞᱟ ᱢᱟᱱᱫᱷᱮᱨ ᱫᱚᱢᱮ ᱫᱟᱜ ᱠᱮᱫᱟᱭ
ᱟᱨ ᱦᱚᱭ ᱠᱚ ᱪᱮᱫ ᱞᱮᱠᱟᱭ ᱦᱚᱭ ᱵᱟᱲᱟ ᱠᱮ
ᱦᱮᱸ ᱦᱚᱭ ᱫᱟᱭ ᱫᱚᱢᱮ ᱚᱱᱛᱮ ᱫᱚ ᱵᱟᱝ
ᱱᱚᱛᱮ ᱩᱱ ᱥᱚᱢᱚᱭ ᱦᱚᱭ ᱫᱟᱜ ᱵᱟᱲᱟ ᱠᱮᱜ ᱟᱭ ᱟᱞᱮ ᱠᱟᱨᱮᱱ ᱠᱚ ᱵᱟᱝ ᱛᱟᱦᱮᱸ ᱠᱟᱱ ᱛᱟᱞᱮᱭᱟ ᱵᱟᱨ ᱯᱮ ᱫᱤᱱ ᱤᱱᱠᱟᱹ ᱛᱮᱜᱮᱞᱮ ᱛᱟᱦᱮᱸ ᱠᱟᱱᱟ ᱚᱠᱟ ᱠᱚᱨᱮ ᱠᱟᱨᱮᱱ ᱠᱚ ᱨᱟᱹᱯᱩᱫ ᱞᱮᱱᱟ ᱥᱮ ᱪᱤᱠᱟᱹ ᱞᱮᱱᱟ ᱟᱯᱮᱥᱮᱫ ᱫᱚ ᱠᱟᱨᱮᱱ ᱠᱚᱭ ᱰᱤᱥᱴᱟᱵᱟᱭ ᱥᱮ ᱵᱟᱝ ᱚᱱᱠᱟ ᱫᱟᱜ ᱵᱟᱲᱟ ᱞᱮᱠᱷᱟᱱ
ᱦᱮᱸ ᱰᱤᱥᱴᱟᱯ ᱜᱮᱭᱟᱭ ᱫᱟᱹᱲᱟᱭ ᱢᱤᱫ ᱜᱷᱟᱹᱲᱤᱡ ᱫᱟᱹᱲᱟ ᱟᱨᱦᱚ ᱢᱤᱫ ᱜᱷᱟᱹᱲᱤᱡ ᱯᱚᱨ ᱜᱮ ᱦᱤᱡᱩᱜᱼᱟ ᱫᱚᱢᱮ ᱜᱷᱟᱹᱲᱤᱡ ᱫᱚ ᱵᱟᱝ ᱛᱟᱦᱮᱱᱟ
ᱟᱪᱪᱷᱟ ᱟᱞᱮᱥᱮᱫ ᱫᱚ ᱵᱤᱨ ᱮᱞᱟᱠᱟ ᱛᱚ ᱟᱫᱚ ᱫᱟᱨᱮ ᱠᱚ ᱚᱠᱟ ᱠᱚᱨᱮ ᱧᱩᱨᱩᱜᱼᱟ ᱛᱟᱞᱦᱮ ᱠᱷᱟᱱ ᱫᱚ ᱱᱚᱜ ᱚᱱᱟ ᱠᱟᱨᱮᱱᱴ ᱠᱚ ᱵᱚᱱᱫᱚ ᱠᱚ ᱫᱚᱦᱚᱭᱟ ᱵᱟᱨᱯᱮ ᱫᱤᱱ ᱡᱚᱛᱚ ᱫᱤᱱ ᱚᱱᱟ ᱵᱟᱠᱚ ᱥᱟᱨᱟᱣ
ᱵᱚᱭᱦᱟ ᱱᱤᱛᱚᱜ ᱟᱯᱮᱥᱮᱫ ᱡᱟᱦᱟᱱᱟᱜ ᱢᱮᱞᱟ ᱠᱚ ᱯᱟᱛᱟ ᱠᱚ ᱵᱟᱝ ᱦᱩᱭᱩᱜ ᱠᱟᱱᱟ
ᱢᱮᱞᱟ ᱠᱚᱫᱚ ᱱᱚᱜ ᱚᱭ ᱛᱚ ᱪᱟᱹᱞᱩᱜ ᱠᱟᱱᱟ ᱡᱷᱟᱹᱱᱴᱤ ᱯᱟᱛᱟ ᱢᱮᱞᱟ ᱚᱸᱰᱮ
ᱟᱪᱪᱷᱟ
ᱡᱷᱟᱹᱱᱴᱤ ᱨᱮ
ᱟᱢ ᱫᱚ ᱵᱟᱢ ᱥᱮᱱ ᱟᱠᱟᱱᱟ ᱵᱚᱭᱦᱟ
ᱤᱧᱤᱧ ᱥᱮᱱ ᱟᱠᱟᱱ ᱛᱟᱦᱮᱱᱟ ᱟᱨᱚ ᱦᱮᱡ ᱦᱳᱭᱠᱟᱱᱟ ᱛᱤᱦᱤᱧ ᱛᱤᱦᱤᱧ ᱜᱮ ᱥᱮᱱ ᱦᱩᱭ ᱠᱟᱱ ᱛᱟᱦᱮᱱᱟ
ᱪᱮᱫ ᱞᱮᱠᱟ ᱠᱚ ᱦᱚᱲᱚ ᱞᱮᱱᱟ ᱵᱚᱭᱦᱟ
ᱦᱩᱸ ᱦᱚᱲ ᱠᱟᱱ ᱛᱟᱦᱮᱱᱟ ᱠᱚ ᱵᱷᱟᱜᱮ ᱜᱮ ᱮᱠᱷᱚᱱ ᱛᱟᱦᱮᱸ ᱦᱟᱛᱟᱲᱚᱜ ᱜᱮᱭᱟ ᱛᱚ ᱢᱮᱞᱟ ᱧᱮᱞ ᱦᱤᱡᱩᱜ ᱯᱮ
ᱦᱳᱭ ᱥᱮᱱᱚᱜ ᱦᱳᱭᱳᱜᱼᱟ
ᱟᱞᱮ ᱫᱚ ᱥᱟᱺᱜᱤᱧ ᱦᱚᱸ ᱥᱟᱺᱜᱤᱧ ᱧᱚᱜ ᱜᱮᱭᱟᱞᱮ ᱛᱚ ᱚᱸᱰᱮ ᱠᱷᱚᱱ ᱫᱚ ᱡᱷᱟᱱᱴᱤ ᱯᱟᱛᱟ ᱠᱷᱚᱱ ᱫᱚ
ᱟ ᱟᱛᱩ, ᱟᱛᱩ ᱫᱚ ᱚᱠᱟᱨᱮ?
ᱤᱧᱟᱹᱜ ᱟᱛᱩ ᱫᱚ ᱡᱷᱟᱲᱜᱨᱟᱢ ᱨᱮ ᱵᱚᱭᱦᱟ
ᱦᱮᱸ
ᱵᱚᱭᱦᱟ ᱟᱢᱟᱜ ᱟᱛᱩ ᱫᱚ?
ᱡᱷᱟᱱᱴᱤ ᱜᱮ
ᱚ ᱛᱟᱞᱦᱮ ᱠᱷᱟᱱ ᱫᱚ ᱟᱯᱮ ᱟᱛᱳ ᱨᱮᱜᱮ ᱯᱟᱛᱟ ᱫᱚ ᱦᱩᱭᱩᱜ ᱠᱟᱱᱟ ᱵᱟᱝ?
ᱦᱳᱭ
ᱟᱪᱪᱷᱟ, ᱟᱰᱤ ᱱᱟᱯᱟᱭ
ᱤᱸᱦᱤᱸ
ᱟᱨᱦᱚᱸ ᱜᱟᱭᱟᱱ ᱠᱚ ᱦᱩᱭᱩᱜᱼᱟ ᱥᱮ ᱟᱯᱮ ᱚᱱᱟ ᱡᱷᱟᱱᱴᱤ ᱯᱟᱛᱟ ᱨᱮᱜᱮ?
ᱦᱮᱸ ᱦᱩᱭᱩᱜ ᱠᱟᱱᱟ ᱛᱤᱦᱤᱧ ᱜᱮ ᱜᱟᱭᱟᱱ ᱫᱚ ᱦᱩᱭᱩᱜ ᱠᱟᱱᱟ
ᱚ ᱟᱢ ᱫᱚ ᱛᱟᱦᱚᱞᱮ ᱚᱱᱟ ᱯᱟᱛᱟ ᱧᱮᱞ ᱵᱟᱲᱟ ᱠᱟᱛᱮ ᱚᱲᱟᱜ ᱮᱢ ᱨᱩᱣᱟᱹᱲ ᱦᱮᱡ ᱟᱠᱟᱱᱟ ᱵᱟᱝ?
ᱦᱳᱭ ᱯᱟᱛᱟ ᱜᱮ ᱜᱟᱭᱟᱱ ᱧᱮᱞ ᱥᱮᱱ ᱫᱚ ᱵᱟᱝ ᱦᱩᱭ ᱟᱠᱟᱱᱟ ᱚᱲᱟᱜ ᱦᱚᱠᱚ ᱥᱮᱱ ᱟᱠᱟᱱᱟ ᱚᱲᱟᱜ ᱦᱚᱨᱚ ᱦᱩᱭᱩᱜ ᱠᱟᱱᱟ
ᱚ ᱥᱟᱜᱤᱧ ᱥᱟᱜᱤᱧ ᱠᱚᱨᱮᱱ ᱦᱚᱲ ᱠᱚᱠᱚ ᱪᱟᱞᱟᱜᱼᱟ ᱛᱚ ᱚᱱᱟ ᱯᱟᱛᱟ
ᱦᱮᱸ ᱦᱟᱡᱩᱜ ᱟᱠᱚ ᱫᱚᱢᱮ ᱥᱟᱺᱜᱤᱧ ᱥᱟᱺᱜᱤᱧ ᱠᱷᱚᱡ ᱜᱮ
ᱦᱮᱸ
ᱟᱯᱮ ᱚᱱᱟ ᱠᱚᱨᱮᱱ ᱦᱚᱸ ᱛᱚ ᱠᱚ ᱦᱟᱡᱩᱜᱼᱟ
ᱦᱮᱸ ᱟᱞᱮ ᱱᱚᱣᱟ ᱠᱚᱨᱮᱱ ᱦᱚᱸ ᱠᱚ ᱥᱮᱱ ᱵᱟᱲᱟ ᱠᱟᱱᱟ ᱠᱚ ᱤᱧ ᱜᱮ ᱢᱤᱫ ᱡᱷᱟᱣ ᱦᱚᱸ ᱟᱹᱣᱨᱤᱧ ᱥᱮᱱᱚᱜᱼᱟ ᱤᱧ ᱫᱚ
ᱟᱸᱩ
ᱡᱷᱟᱱᱴᱤ ᱯᱟᱛᱟ ᱟᱰᱤ ᱫᱤᱱ ᱠᱷᱚᱱ ᱟᱸᱡᱚᱢ ᱵᱟᱲᱟ ᱠᱟᱜ ᱟᱹᱧ ᱢᱮᱱᱠᱷᱟᱱ ᱱᱤᱛ ᱫᱷᱟᱹᱨᱤᱡ ᱛᱮ ᱥᱮᱱᱚᱜ ᱜᱮ ᱟᱣᱨᱤᱧ ᱥᱮᱱᱚᱜᱼᱟ
ᱚ ᱟᱯᱮᱥᱮᱫ ᱯᱟᱛᱟ ᱠᱚ ᱵᱟᱝ ᱦᱩᱭᱩᱜᱼᱟ?
ᱟᱞᱮ ᱥᱮᱫ ᱨᱮᱦᱚᱸ ᱦᱳᱭᱳᱜ ᱜᱮᱭᱟ ᱟᱫᱚ ᱮᱸ ᱱᱚᱣᱟ ᱯᱟᱴᱟᱵᱤᱸᱫᱟᱹ ᱯᱟᱛᱟ ᱟᱞᱮᱴᱷᱮᱱ ᱜᱮᱛᱚ ᱦᱩᱭᱩᱜᱼᱟ ᱢᱟᱱᱮ ᱟᱞᱮ ᱮᱠᱴᱩᱞᱮ ᱥᱟ ᱥᱟᱜᱤᱧ ᱧᱚᱜ ᱜᱮᱭᱟ ᱚᱸᱰᱮ ᱠᱷᱚᱱ ᱫᱚ
ᱛᱤᱥ ᱠᱟᱱᱛᱮ ᱚᱱᱟ ᱫᱚ?
ᱚᱱᱟ ᱫᱚ ᱚᱱᱟ ᱫᱩᱨᱜᱟᱹ ᱯᱩᱡᱟᱹ ᱵᱟᱝ ᱦᱩᱭᱩᱜᱼᱟ ᱚᱱᱟ ᱚᱱᱟ ᱫᱚᱥᱟᱨ ᱫᱚᱥᱚᱢᱤ ᱵᱟᱝ ᱦᱩᱭᱩᱜᱼᱟ ᱩᱱ ᱥᱚᱢᱚᱭ
ᱦᱮᱸ
ᱯᱟᱴᱟᱵᱤᱸᱫᱟᱹ ᱯᱟᱛᱟ ᱵᱟᱢ ᱦᱮᱡ ᱵᱟᱲᱟ ᱠᱟᱱᱟ ᱵᱚᱭᱦᱟ?
ᱵᱟᱝ ᱥᱮᱱ ᱦᱩᱭ ᱠᱟᱱᱟ
ᱚ
ᱱᱮᱥ ᱥᱮᱱᱚᱜ ᱦᱩᱭᱩᱜᱼᱟ ᱦᱟᱸᱜ
ᱦᱩᱸ
ᱟᱹᱰᱤ ᱧᱩᱛᱩᱢᱟᱱ ᱯᱟᱛᱟ ᱠᱟᱱᱟ ᱛᱚ ᱱᱚᱣᱟ ᱢᱟ
ᱦᱮᱸ ᱟᱸᱡᱚᱢ ᱠᱚᱫᱚ ᱦᱩᱭ ᱠᱟᱱᱟ ᱥᱮᱱ ᱜᱮ ᱵᱟᱝ ᱦᱩᱭ ᱠᱟᱱᱟ
ᱦᱩᱸ ᱟᱹᱰᱤ ᱥᱟᱹᱜᱤᱧ ᱥᱟᱹᱜᱤᱧ ᱠᱚᱨᱮᱱ ᱦᱚᱲ ᱠᱚ ᱠᱚ ᱦᱤᱡᱩᱜᱼᱟ ᱱᱚᱸᱰᱮ ᱮᱴᱟᱜ ᱮᱴᱟᱜ ᱥᱴᱮᱴ ᱠᱚᱨᱮᱱ
ᱚᱸ
ᱦᱟᱱᱛᱮ ᱡᱷᱟᱲᱠᱷᱚᱸᱰ ᱩᱲᱤᱥᱥᱟ ᱚᱱᱟ ᱠᱚᱨᱮ ᱠᱷᱚᱱ ᱠᱚ ᱦᱤᱡᱩᱜᱼᱟ ᱦᱚᱲ
ᱦᱮᱸ ᱦᱚᱸ ᱪᱮᱫ ᱞᱮᱠᱟ ᱦᱩᱭᱳᱜ ᱠᱟᱱᱟ ᱚᱸᱰᱮ ᱫᱚ?
ᱱᱚᱸᱰᱮ ᱚᱱᱮ ᱯᱟᱛᱟ ᱮᱱᱮᱡ ᱦᱮᱯᱨᱟᱣ ᱠᱚ ᱦᱩᱭᱩᱜᱼᱟ ᱟᱨᱦᱚᱸ ᱜᱟᱭᱟᱱ ᱜᱟᱭᱟᱱ ᱠᱚᱦᱚᱸ ᱦᱩᱭᱩᱜ ᱜᱮᱭᱟ᱾
ᱦᱮᱸ ᱟᱨ?
ᱟᱨ ᱚᱱᱟ ᱢᱮᱞᱟ ᱞᱮᱠᱟ ᱟᱹᱰᱤᱜᱟᱱ ᱫᱚᱠᱟᱱ ᱠᱚ ᱛᱟᱸᱦᱮᱱᱟ᱾ ᱛᱟᱨᱯᱚᱨ ᱥᱟᱱᱛᱟᱲᱟᱜ ᱥᱟᱱᱛᱟᱲᱟᱜ ᱟᱹᱰᱤ ᱠᱤᱪᱷᱩ ᱚᱸᱰᱮ ᱠᱚ ᱟᱹᱠᱷᱨᱤᱧᱟ ᱛᱚ ᱥᱟᱱᱛᱟᱲᱟᱜ ᱡᱷᱚᱛᱚ ᱠᱤᱪᱷᱩ ᱜᱮ ᱩᱱ ᱥᱚᱢᱚᱭ ᱚᱸᱰᱮ ᱧᱟᱢᱚᱜᱼᱟ᱾
ᱡᱷᱚᱛᱚ ᱜᱮ ᱧᱟᱢᱚᱜ ᱟ ᱡᱟ ᱡᱟᱜᱮᱢ ᱢᱱᱟ ᱚᱱᱟ ᱜᱮ?
ᱦᱮᱸ ᱟᱵᱚ ᱥᱟᱱᱛᱟᱲᱟᱜ ᱡᱟᱦᱟᱸ ᱛᱤᱱᱟᱹᱜ ᱢᱮᱱᱟᱜᱼᱟ ᱚᱱᱟ᱾ ᱟᱸ ᱥᱟᱥᱟᱝ ᱫᱷᱩᱛᱤ ᱥᱟᱹᱲᱤ ᱫᱷᱩᱛᱤ ᱛᱟᱨᱯᱚᱨ ᱟᱹᱰᱤ ᱠᱤᱪᱷᱩ ᱜᱮ ᱡᱷᱚᱛᱚ ᱠᱤᱪᱷᱩ ᱜᱮ ᱧᱟᱢᱚᱜᱼᱟ᱾ ᱢᱮᱱ ᱞᱮᱠᱷᱟᱱ ᱚᱸᱰᱮᱱᱟᱜ ᱚᱱᱟ ᱥᱩᱠᱨᱤ ᱡᱤᱞ ᱯᱤᱴᱷᱟᱹ ᱚᱱᱟ ᱢᱟ ᱟᱹᱰᱤᱜᱮ ᱟᱹᱰᱤ ᱦᱚᱲ ᱠᱚ ᱡᱚᱢᱟ ᱚᱱᱟ᱾
ᱦᱮᱸ ᱟᱸᱡᱚᱢ ᱦᱩᱭ ᱠᱟᱱᱟ ᱦᱟᱞᱠᱟ ᱦᱟᱞᱠᱟ ᱾
ᱦᱩᱸᱻ
ᱤᱧᱦᱚᱸ ᱢᱟᱲᱟᱝ ᱫᱚ ᱯᱨᱟᱭ ᱜᱤᱧ ᱥᱮᱱᱚᱜ ᱛᱟᱦᱮᱸᱫ ᱛᱟᱯᱚᱨ ᱱᱤᱛᱚᱜ ᱫᱚ ᱵᱟᱦᱮᱨᱮ ᱠᱟᱹᱢᱤ ᱠᱚ ᱥᱮᱱ ᱵᱟᱲᱟ ᱦᱩᱭᱩᱜ ᱠᱟᱱᱟ ᱛᱟᱦᱚᱞᱮ ᱠᱷᱟᱱ ᱫᱚ ᱱᱤᱭᱟᱹ ᱢᱟᱲᱟᱝ ᱥᱮᱨᱢᱟ ᱫᱚ ᱵᱟᱹᱧ ᱥᱮᱱ ᱠᱟᱱᱟ ᱦᱟᱸᱜ᱾ ᱟᱫᱚ ᱧᱮᱞ ᱫᱟᱹᱧ ᱱᱤᱭᱟᱹᱴᱟᱜ ᱥᱮᱨᱢᱟᱧ ᱛᱟᱸᱦᱮᱱ ᱠᱟᱱᱟ ᱥᱮ ᱵᱟᱝ?
ᱵᱟᱨᱦᱮ ᱠᱟᱹᱢᱤ ᱫᱚ ᱚᱠᱟᱨᱮᱢ ᱥᱮᱱᱚᱜᱼᱟ?
ᱵᱟᱨᱦᱮ ᱠᱟᱹᱢᱤ ᱫᱚ ᱤᱧ ᱫᱚ ᱜᱩᱡᱽᱨᱟᱴ ᱨᱮᱧ ᱠᱟᱹᱢᱤ ᱛᱟᱦᱮᱸᱜ᱾
ᱟᱸᱻ
ᱟᱞᱮ ᱱᱚᱰᱮ ᱟᱹᱛᱩ ᱨᱮᱱ ᱟᱹᱰᱤ ᱦᱚᱲ ᱜᱮ ᱚᱸᱰᱮ ᱜᱮᱞᱮ ᱪᱟᱞᱟᱜ ᱛᱟᱦᱮᱸᱜ ᱠᱟᱹᱢᱤ᱾
ᱚ ᱪᱤᱜ ᱯᱮ ᱠᱟᱹᱢᱤᱭᱟ ᱚᱱᱰᱮ?
ᱚᱱᱰᱮ ᱚᱱᱟ ᱯᱞᱟᱥᱴᱤᱠ ᱨᱮᱱᱟᱜ ᱡᱤᱱᱤᱥ ᱠᱚ ᱠᱚ ᱵᱮᱱᱟᱣᱟ᱾ ᱵᱟᱹᱞᱛᱤ ᱠᱚ ᱢᱚᱜᱽ ᱠᱚ ᱡᱟᱦᱟᱸ ᱠᱚ ᱯᱞᱟᱥᱴᱤᱠ ᱨᱮᱱᱟᱜ ᱵᱚᱱ ᱵᱮᱵᱚᱦᱟᱨ ᱵᱟᱲᱟᱭ᱾
ᱦᱳᱭ᱾
ᱦᱳᱭ ᱚᱱᱟ ᱠᱚᱞᱮ ᱵᱮᱱᱟᱣ ᱵᱟᱲᱟᱭᱟ᱾
ᱵᱚᱭᱦᱟ ᱟᱢᱫᱚ ᱛᱟᱦᱚᱞᱮᱢ ᱯᱟᱲᱦᱟᱜ ᱠᱟᱱᱟ ᱱᱤᱛᱚᱜ ᱫᱚ?
ᱦᱳᱭ ᱚᱞᱚᱜ ᱯᱟᱲᱦᱟᱣ ᱦᱩᱭᱩᱜ ᱠᱟᱱᱟ᱾
ᱛᱤᱱᱟᱹᱜ ᱫᱷᱟᱹᱵᱤᱡ ᱵᱮᱱ ᱯᱟᱲᱦᱟᱣᱱᱟ ᱱᱤᱛᱚᱜ ᱛᱮ?
ᱱᱚᱜᱼᱚᱭ ᱱᱤᱛᱳᱜ ᱠᱚᱞᱮᱡᱽ ᱨᱮ᱾
ᱚᱸ ᱯᱟᱲᱦᱟᱣ ᱠᱚ ᱱᱟᱯᱟᱭ ᱜᱮ ᱦᱩᱭᱩᱜ ᱠᱟᱱᱟ ᱛᱚ᱾
ᱦᱮᱸ ᱱᱟᱯᱟᱭ ᱜᱮ ᱦᱩᱭᱩᱜ ᱠᱟᱱᱟ᱾
ᱟᱪᱪᱷᱟ ᱯᱚᱨᱤᱠᱠᱷᱟ ᱠᱚᱫᱚ ᱟᱣᱨᱤ ᱦᱩᱭᱩ ᱛᱮ? ᱤᱧᱦᱚᱸ ᱠᱚᱞᱮᱡᱽ ᱯᱟᱥ ᱠᱟᱛᱮᱜ ᱜᱮ ᱯᱟᱲᱦᱟᱣ ᱠᱚᱧ ᱵᱟᱹᱜᱤ ᱠᱮᱫᱟ ᱛᱟᱯᱚᱨ ᱚᱲᱟᱜ ᱠᱚᱨᱮ ᱴᱟᱠᱟ ᱯᱚᱭᱥᱟᱹ ᱠᱚ ᱵᱟᱝ ᱦᱩᱭᱩᱜ ᱠᱟᱱ ᱛᱟᱞᱮᱭᱟ ᱦᱮᱸᱫ᱾
ᱦᱮᱸᱻ
ᱛᱟᱦᱚᱞᱮ ᱠᱷᱟᱱ ᱫᱚ ᱵᱟᱫᱫᱷᱚᱛᱮ ᱵᱟᱹᱜᱤ ᱜᱮ ᱦᱩᱭᱱᱟ᱾
ᱦᱩᱸᱻ
ᱛᱟᱦᱚᱞᱮ ᱯᱚᱨᱤᱠᱠᱷᱟ ᱠᱚᱫᱚ ᱦᱩᱭᱮᱱ ᱛᱟᱯᱮᱭᱟ ᱥᱮ ᱵᱟᱝ ᱵᱚᱭᱦᱟ?
ᱯᱚᱨᱤᱠᱷᱟ ᱠᱚᱫᱚ ᱟᱹᱣᱨᱤᱭᱟᱜᱼᱟ ᱦᱚᱜ ᱚᱭ ᱵᱟᱨ ᱯᱮ ᱫᱤᱱ ᱯᱚᱨ ᱦᱩᱭᱩᱜ ᱟ ᱦᱟᱜ᱾
ᱟᱪᱪᱷᱟ᱾
ᱦᱩᱸ
ᱟᱨ ᱟᱯᱮ ᱥᱮᱫ ᱫᱚ ᱪᱮᱫ ᱠᱚᱯᱮ ᱪᱟᱥ ᱵᱟᱲᱟᱭᱮᱫᱟ ᱱᱤᱛᱚᱜ ᱫᱚ?
ᱪᱟᱥ ᱟᱞᱮ ᱡᱚᱛᱚ ᱞᱮᱠᱟ ᱜᱮ ᱦᱩᱲᱩ ᱡᱟᱦᱟᱱᱟᱜ ᱥᱚᱵᱡᱤ ᱠᱚ ᱵᱮᱸᱜᱟᱲ ᱟᱞᱩ ᱵᱮᱞᱟᱛᱤ
ᱦᱮᱸ
ᱦᱩᱸ
ᱟᱯᱮ ᱟᱞᱮ ᱥᱮᱱ ᱦᱚᱸ ᱪᱟᱥ ᱵᱟᱲᱟᱭ ᱜᱮᱭᱟ ᱠᱚ ᱟᱞᱮ ᱦᱚᱸ ᱥᱚᱵᱡᱤ ᱠᱚᱫᱚᱞᱮ ᱪᱟᱥ ᱜᱮᱭᱟ ᱚᱱᱟ ᱚᱲᱟᱜ ᱨᱮ ᱡᱚᱢ ᱵᱟᱲᱟ ᱞᱟᱹᱜᱤᱫ ᱟᱠᱷᱨᱤᱧ ᱞᱮᱠᱟ ᱫᱚ ᱵᱟᱝ
ᱚ
ᱚᱲᱟᱜ ᱠᱚᱨᱮ ᱜᱮ ᱡᱚᱢ ᱵᱟᱲᱟ ᱞᱟᱹᱜᱤᱫᱞᱮ ᱪᱟᱥᱟ
ᱱᱚᱜᱚᱭ ᱵᱟᱲᱜᱮ ᱨᱮᱜᱮ ᱨᱚᱦᱚᱭ ᱠᱮᱫᱫᱟᱞᱮ ᱠᱚᱭᱮᱠ ᱜᱩᱞᱟᱹ ᱚᱲᱟᱜ ᱠᱚᱨᱮ ᱜᱮᱞᱮ ᱡᱚᱢᱟ ᱚᱱᱟ ᱫᱚ ᱟᱯᱮᱥᱮᱫ ᱦᱟᱴ ᱵᱟᱡᱟᱨ ᱠᱚ ᱦᱩᱭᱩᱜ ᱜᱮᱭᱟ ᱛᱚᱵᱮ
ᱦᱮᱸ ᱦᱩᱭᱩᱜ ᱜᱮᱭᱟ ᱦᱟᱴ ᱵᱟᱡᱟᱨ
ᱫᱤᱱᱟᱹᱢ ᱜᱮ ᱥᱮ ᱡᱟᱦᱟᱸ ᱛᱤᱥ ᱠᱚᱨᱮ
ᱫᱤᱱᱟᱹᱢ ᱫᱚ ᱵᱟᱝ ᱦᱩᱭᱩᱜᱼᱟ
ᱚ
ᱤᱱᱠᱟᱹ ᱢᱟᱱᱮ ᱦᱟᱯᱛᱟᱟᱨᱮ ᱢᱤᱫ ᱫᱤᱱ ᱵᱟᱨ ᱫᱤᱱ ᱵᱟᱝ
ᱦᱮᱸ ᱦᱟᱯᱛᱟᱟᱨᱮ ᱢᱤᱫ ᱫᱤᱱ ᱵᱟᱨᱫᱤᱱ
ᱟᱪᱪᱷᱟ ᱛᱟᱦᱞᱮ ᱟᱯᱮ ᱟᱞᱮ ᱥᱮᱱ ᱦᱚᱸ ᱦᱩᱭᱩᱜ ᱜᱮᱭᱟ ᱦᱟᱴ ᱠᱚ ᱤᱱᱠᱟᱹ ᱦᱟᱯᱛᱟᱟᱨᱮ ᱢᱤᱫ ᱫᱤᱱ ᱪᱷᱟᱲᱟ ᱪᱷᱟᱲᱟ ᱤᱱᱠᱟᱹ ᱦᱩᱭᱩᱜ ᱜᱮᱭᱟ ᱢᱟᱱᱮ ᱟᱞᱮ ᱟᱞᱮ ᱟᱹᱛᱩ ᱨᱮᱫᱚ ᱵᱟᱝ ᱟᱨᱠᱤ
ᱦᱮᱸ ᱚ
ᱦᱮᱸ ᱢᱟ ᱵᱚᱭᱦᱟ ᱟᱹᱰᱤ ᱜᱷᱟᱹᱲᱤᱡ ᱞᱟᱝ ᱜᱟᱞᱢᱟᱨᱟᱣ ᱠᱮᱫᱟ ᱴᱟᱭᱤᱢ ᱠᱚᱦᱚᱸ ᱟᱹᱰᱤ ᱜᱟᱱ ᱦᱩᱭᱱᱟ
ᱦᱮᱸ ᱛᱚ
ᱴᱷᱤᱠ ᱜᱮᱭᱟ ᱢᱟ